ᱦᱮᱸ ᱡᱚᱦᱟᱨ
ᱦᱸ ᱛᱚ ᱠᱟᱹᱴᱤᱡ ᱢᱟᱲᱟᱝ ᱪᱮᱫᱠᱟ ᱞᱟᱝ ᱨᱚᱯᱚᱲ ᱠᱟᱱ ᱛᱟᱦᱮᱸᱫ ᱵᱟᱝᱢᱟ ᱱᱚᱝᱠᱟ ᱞᱮᱠᱟ ᱡᱮ ᱦᱩᱰᱤᱧ ᱦᱩᱰᱤᱧ ᱵᱟᱹᱵᱩ ᱜᱤᱫᱽᱨᱟᱹ ᱠᱚ ᱪᱮᱠᱟ ᱞᱮᱠᱟ ᱠᱚᱢ ᱩᱢᱮᱨ ᱨᱮᱠᱚ ᱵᱟᱯᱞᱟᱜ ᱠᱟᱱᱟ ᱠᱚ ᱥᱮᱠᱚ ᱵᱟᱹᱦᱩᱜ ᱠᱟᱱᱟ
ᱦᱮᱸ
ᱛᱚ ᱜᱚᱢᱠᱮ ᱟᱢ ᱦᱚᱸ ᱟᱹᱰᱤ ᱜᱟᱱ ᱜᱮ ᱚᱱᱟ ᱱᱤᱭᱟᱹ ᱟᱹᱰᱤ ᱫᱟᱢᱟᱱ ᱫᱟᱢᱟᱱ ᱠᱟᱛᱷᱟ ᱠᱚᱢ ᱞᱟᱹᱭ ᱠᱮᱭᱟ
ᱦᱮᱸ ᱱᱤᱛᱚᱜ ᱟᱵᱤᱱ ᱠᱟᱹᱴᱤᱡ ᱞᱟᱹᱭ ᱵᱤᱱ ᱱᱤᱭᱟᱹ ᱯᱚᱨᱮ
ᱦᱳᱭ ᱦᱳᱭ ᱛᱚ ᱜᱚᱝᱠᱮ ᱤᱧ ᱱᱚᱝᱠᱟ ᱞᱮᱠᱟᱧ ᱢᱚᱱᱮᱭᱮᱜᱼᱟ ᱯᱨᱚᱛᱷᱚ ᱢᱟᱛᱚ ᱧᱮᱞᱚᱜᱚᱜ ᱠᱟᱱᱟ ᱡᱟᱦᱟᱸ ᱚᱲᱟᱜ ᱨᱮ ᱟᱹᱰᱤ ᱜᱮ ᱚᱞᱚᱜ ᱯᱟᱲᱦᱟᱜ ᱛᱮ ᱠᱟᱹᱴᱤᱡ ᱠᱚᱢ ᱧᱚᱜ ᱜᱮᱭᱟ ᱠᱚ
ᱦᱮᱸ ᱦᱮᱸ
ᱟᱫᱚ ᱟᱠᱚᱨᱮᱱ ᱢᱟᱹᱭ ᱵᱟᱹᱵᱩ ᱛᱟᱠᱚ ᱦᱚᱸ ᱚᱱᱮ ᱚᱱᱠᱟ ᱢᱤᱫᱴᱟᱝ ᱵᱷᱟᱜᱮ ᱢᱤᱫᱴᱟᱱ ᱥᱮᱬᱟ ᱵᱟᱝᱠᱚ ᱮᱢ ᱫᱟᱲᱮ ᱠᱟᱜ ᱠᱚᱣᱟ
ᱵᱟᱝ
ᱥᱮ ᱵᱟᱹᱵᱩ ᱱᱚᱣᱟ ᱫᱚ ᱵᱟᱹᱲᱤᱡ ᱠᱟᱹᱢᱤ ᱠᱟᱱᱟ ᱥᱮ ᱱᱚᱣᱟ ᱠᱟᱹᱢᱤ ᱞᱮᱠᱷᱟᱱ ᱵᱟᱹᱲᱤᱡᱚᱜᱼᱟ ᱥᱮ ᱢᱟᱹᱭ ᱱᱚᱣᱟ ᱞᱮᱠᱟᱢ ᱠᱟᱹᱢᱤ ᱞᱮᱠᱷᱟᱱ ᱫᱚ ᱱᱚᱝᱠᱟ ᱦᱩᱭᱩᱜᱼᱟ ᱥᱮ ᱱᱚᱝᱠᱟ ᱞᱮᱠᱟᱢ ᱠᱟᱹᱢᱤ ᱞᱮᱠᱷᱟᱱ ᱫᱚ ᱵᱷᱟᱜᱮ ᱠᱟᱹᱢᱤ ᱦᱩᱭᱩᱜᱼᱟ ᱚᱱᱠᱟ ᱞᱮᱠᱟ ᱞᱟᱹᱭ ᱞᱮᱠᱷᱟᱱ ᱢᱤᱫᱴᱟᱱ ᱚᱲᱟᱜ ᱨᱮ ᱢᱤᱫᱴᱟᱱ ᱥᱤᱠᱠᱷᱤᱛᱚ ᱦᱚᱲ ᱵᱟᱹᱱᱩᱜ ᱠᱚᱣᱟ ᱯᱨᱚᱛᱛᱷᱚᱢᱚᱛᱚ ᱫᱤᱛᱤᱭᱚ ᱛᱚ ᱡᱚᱠᱷᱚᱱ ᱠᱟᱹᱴᱤᱡ ᱠᱚ ᱦᱟᱨᱟ ᱜᱚᱫᱚᱜ ᱠᱟᱱᱟ ᱠᱚ ᱠᱟᱹᱴᱤᱡ ᱠᱚ ᱦᱟᱨᱟ ᱜᱚᱫᱚᱜ ᱠᱟᱱᱟ ᱠᱚ
ᱦᱮᱸ
ᱛᱟᱯᱚᱨᱮ ᱜᱮ ᱢᱤᱫᱴᱟᱝ ᱵᱚᱲᱚ ᱯᱷᱳᱱ ᱠᱚ ᱦᱟᱛᱟᱣ ᱟᱠᱚ ᱠᱟᱱᱟ ᱟᱨ ᱢᱮᱱᱠᱷᱟᱱ ᱵᱚᱲᱚᱯᱷᱳᱱ ᱠᱚ ᱦᱟᱛᱟᱣ ᱠᱚ ᱠᱟᱱᱟ ᱦᱮᱸ ᱟᱫᱚ ᱴᱷᱤᱠ ᱟᱪᱷᱮ ᱚᱲᱟᱜ ᱦᱚᱲᱢᱟ ᱚᱱᱠᱟ ᱚᱞᱚᱜ ᱯᱟᱲᱦᱟᱜ ᱵᱟᱝᱠᱚ ᱵᱟᱲᱟᱭᱟ ᱥᱮ ᱯᱷᱳᱱ ᱴᱟᱪ ᱟᱠᱚᱨᱮᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱪᱮᱫ ᱮ ᱵᱮᱵᱚᱦᱟᱨ ᱫᱟ ᱥᱮ ᱪᱮᱫ ᱮ ᱧᱮᱞ ᱫᱟᱭ ᱚᱱᱟ ᱨᱮᱭᱟᱜ ᱢᱤᱫᱴᱟᱝ ᱥᱚᱴᱷᱤᱠ ᱛᱚᱛᱛᱷᱚ ᱵᱟᱝᱠᱚ ᱫᱚᱦᱚ ᱫᱟᱲᱮᱭᱟᱜ ᱠᱟᱱᱟ
ᱵᱟᱝ
ᱠᱚᱲᱟ ᱜᱤᱫᱽᱨᱟᱹ ᱦᱚᱸ ᱟᱡ ᱞᱮᱠᱟ ᱢᱳᱵᱟᱭᱤᱞ ᱠᱚ ᱧᱮᱞᱮᱫ ᱟᱭ ᱠᱩᱲᱤ ᱜᱤᱫᱽᱨᱟᱹ ᱦᱚᱸ ᱟᱡ ᱞᱮᱠᱟ ᱢᱳᱵᱟᱭᱤᱞ ᱧᱮᱞᱫᱟᱭ ᱢᱮᱱᱠᱷᱟᱱ ᱚᱲᱟᱜ ᱦᱚᱲ ᱫᱚ ᱚᱱᱟ ᱢᱳᱵᱟᱭᱤᱞ ᱡᱚᱴᱮᱫ ᱦᱚᱸ ᱵᱟᱝᱠᱚ ᱫᱟᱲᱮᱭᱟᱜ ᱠᱟᱱᱟ ᱡᱩᱫᱤ ᱠᱚ ᱡᱚᱴᱮᱫ ᱮ ᱨᱮᱦᱚᱸ ᱟᱠᱟ ᱴᱷᱮᱱ ᱪᱮᱫ ᱡᱚᱴᱮᱛ ᱦᱩᱭᱩᱜᱼᱟ ᱚᱱᱟ ᱦᱚᱸ ᱵᱟᱝᱠᱚ ᱵᱩᱡᱽ ᱫᱟᱲᱮᱭᱟᱜ ᱠᱟᱱᱟ
ᱵᱟᱝ
ᱛᱚ ᱚᱸᱰᱮ ᱢᱤᱫᱴᱟᱝ ᱟᱠᱚ ᱯᱷᱩᱞ ᱢᱤᱫᱴᱟᱝ ᱯᱟᱨᱢᱤᱥᱚᱱ ᱠᱚ ᱧᱟᱢ ᱫᱟ
ᱦᱮᱸ ᱦᱮᱸ
ᱦᱮᱸ ᱟᱫᱚ ᱟᱨ ᱢᱤᱫᱴᱟᱝ ᱫᱚ ᱚᱱᱟ ᱯᱷᱳᱱ ᱨᱮᱭᱟᱜ ᱢᱤᱫᱴᱟᱝ ᱥᱩᱵᱤᱫᱷᱟ ᱤᱱᱴᱟᱨᱱᱮᱴ ᱨᱮᱭᱟᱜ ᱡᱟᱦᱟᱸ ᱢᱤᱫᱴᱟᱝ ᱥᱩᱵᱤᱫᱷᱟ ᱵᱚᱱ ᱧᱟᱢᱫᱟ ᱟᱫᱚ ᱚᱱᱟ ᱫᱚ ᱥᱩᱵᱤᱫᱟ ᱫᱚ ᱟᱠᱚ ᱫᱚ ᱢᱤᱫᱴᱟᱝ ᱵᱷᱟᱜᱮ ᱠᱟᱹᱢᱤ ᱨᱮ ᱵᱟᱝᱠᱚ ᱞᱟᱜᱟᱣ ᱫᱟᱲᱮᱭᱟᱜ ᱠᱟᱱᱟ
ᱵᱟᱝ
ᱤᱱᱴᱟᱨᱱᱮᱴ ᱠᱷᱚᱱ ᱟᱹᱰᱤ ᱨᱚᱠᱚᱢ ᱵᱷᱤᱰᱭᱳ ᱠᱚ ᱥᱮ ᱟᱹᱰᱤ ᱨᱚᱠᱚᱢ ᱫᱤᱥ ᱦᱩᱫᱤᱥ ᱠᱚ ᱧᱟᱢᱚᱜᱼᱟ ᱢᱮᱱᱠᱷᱟᱱ ᱟᱠᱚ ᱚᱸᱰᱮ ᱠᱷᱚᱱ ᱢᱤᱫᱴᱟᱝ ᱵᱷᱟᱜᱮ ᱫᱤᱥ ᱦᱩᱫᱤᱥ ᱵᱟᱝᱠᱚ ᱦᱟᱛᱟᱣ ᱮᱫᱟ ᱵᱟᱨᱭᱟ ᱜᱮᱠᱚ ᱦᱟᱛᱟᱣ ᱮᱫᱟ ᱚᱱᱠᱟ ᱟᱢ ᱠᱟᱹᱴᱤᱡ ᱢᱟᱲᱟᱝ ᱡᱟᱦᱟᱸᱢ ᱞᱟᱹᱭ ᱠᱮᱫ ᱟᱨᱠᱤ
ᱦᱮᱸ ᱦᱮᱸ
ᱦᱸ ᱥᱮ ᱚᱱᱠᱟᱱ ᱵᱷᱤᱰᱭᱳ ᱠᱚ ᱧᱮᱞ ᱠᱟᱛᱮᱫ ᱟᱠᱚ ᱩᱭᱦᱟᱹᱨ ᱵᱷᱟᱵᱽᱱᱟ ᱦᱚᱸᱠᱚ ᱩᱞᱴᱟᱹᱭᱮᱫ ᱛᱟᱠᱚᱣᱟ ᱥᱮ ᱢᱤᱫᱴᱟᱝ ᱵᱷᱟᱜᱮ ᱩᱭᱦᱟᱹᱨ ᱵᱷᱟᱵᱽᱱᱟ ᱛᱮ ᱵᱟᱝᱠᱚ ᱩᱭᱦᱟᱹᱨᱚᱜ ᱠᱟᱱᱟ ᱵᱟᱹᱲᱤᱡ ᱩᱭᱦᱟᱹᱨ ᱵᱷᱟᱵᱽᱱᱟᱭ ᱦᱮᱡ ᱟᱠᱚ ᱠᱟᱱᱟ
ᱦᱮᱸ ᱵᱟᱹᱲᱤᱡ ᱜᱮᱛᱚ ᱵᱮᱥᱤ ᱦᱤᱡᱩᱜ ᱠᱟᱱ ᱛᱟᱠᱚᱣᱟ
ᱦᱮᱸ ᱟᱫᱚ ᱮᱸᱰᱮ ᱠᱷᱟᱱ ᱜᱮ ᱟᱨ ᱱᱤᱛᱚᱜ ᱯᱷᱮᱥᱵᱩᱠ ᱤᱱᱥᱴᱟᱜᱨᱟᱢ ᱨᱮ ᱡᱟᱹᱥᱛᱤ ᱠᱚ ᱚᱱᱠᱟᱱ ᱟᱹᱰᱤᱜᱟᱱ ᱥᱳᱥᱟᱞ ᱢᱤᱰᱤᱭᱟ ᱮᱯᱥ ᱢᱮᱱᱟᱜᱼᱟ ᱚᱱᱟ ᱮᱯᱥ ᱡᱟᱹᱥᱛᱤ ᱠᱚ ᱛᱟᱦᱮᱱ ᱠᱟᱱᱟ ᱟᱨ ᱚᱸᱰᱮ ᱠᱷᱚᱱ ᱜᱮ ᱢᱤᱫᱴᱟᱝ ᱟᱠᱚ ᱠᱚᱲᱟ ᱜᱤᱫᱽᱨᱟᱹ ᱥᱟᱞᱟᱜ ᱥᱮ ᱠᱩᱲᱤ ᱜᱤᱫᱽᱨᱟᱹ ᱥᱟᱞᱟᱜ ᱢᱤᱫᱴᱟᱝ ᱥᱮ ᱠᱚ ᱛᱮᱭᱟᱨᱫᱟ
ᱦᱮᱸ ᱦᱮᱸ ᱧᱮᱞᱚᱜ ᱠᱟᱱᱟ ᱛᱚ ᱚᱱᱠᱟ ᱜᱮ
ᱦᱮᱸ ᱥᱮ ᱚᱱᱟ ᱥᱟᱹᱜᱟᱹᱭ ᱵᱮᱥᱤ ᱫᱤᱱ ᱵᱟᱝ ᱛᱟᱦᱮᱱ ᱠᱟᱱ ᱨᱮᱦᱚᱸ ᱡᱟᱜᱮ ᱮᱠᱢᱟᱟᱥ ᱫᱩᱢᱟᱟᱥ ᱥᱮ ᱪᱷᱚ ᱢᱟᱥ ᱥᱟᱛᱢᱟᱟᱥ ᱚᱱᱮ ᱚᱱᱠᱟ ᱥᱟᱹᱜᱟᱹᱭ ᱠᱚ ᱫᱚᱦᱚᱭᱮᱫᱟ
ᱦᱮᱸ
ᱵᱟᱯᱞᱟᱜ ᱠᱟᱱᱟ
ᱦᱮᱸ
ᱟᱫᱚ ᱚᱱᱮ ᱚᱱᱠᱟ ᱠᱟᱛᱮᱫᱜ ᱜᱮ ᱛᱟᱯᱚᱨᱮᱢ ᱞᱟᱹᱭ ᱟᱢ ᱡᱮᱢᱚᱱᱮᱢ ᱞᱟᱹᱭ ᱠᱮᱫ ᱚᱱᱠᱟ ᱞᱮᱠᱟ ᱛᱟᱯᱚᱨᱮ ᱡᱟᱦᱟᱸ ᱦᱟᱞᱚᱛ ᱧᱮᱞᱚᱜ ᱠᱟᱱᱟ ᱡᱮ ᱵᱟᱯᱞᱟᱜ ᱠᱟᱱᱟ ᱠᱚ ᱴᱷᱤᱠ ᱟᱪᱷᱮ ᱛᱟᱯᱚᱨᱮ ᱡᱚᱠᱷᱚᱱ ᱟᱠᱚᱨᱮᱱ ᱜᱤᱫᱽᱨᱟᱹ ᱜᱤᱫᱽᱨᱟᱹ ᱠᱚ ᱦᱩᱭᱩᱜ ᱠᱟᱱᱟ ᱩᱱᱠᱩ ᱟᱠᱚ ᱜᱮ ᱜᱤᱫᱽᱨᱟᱹ ᱜᱮᱭᱟ ᱠᱚ ᱟᱠᱚ ᱪᱮᱛᱟᱱ ᱨᱮᱜᱤ ᱢᱤᱫᱴᱟᱝ ᱜᱤᱫᱽᱨᱟᱹ ᱦᱩᱭᱩᱜᱼᱟ ᱛᱚ ᱚᱱᱮ ᱜᱤᱫᱽᱨᱟᱹ ᱫᱚ ᱪᱮᱫᱠᱟ ᱞᱮᱠᱟ ᱦᱩᱭᱩᱜᱼᱟ ᱦᱮᱸ ᱱᱤᱛᱟᱨ ᱫᱚ ᱟᱵᱚ ᱫᱚ ᱚᱱᱠᱟ ᱞᱮᱠᱟ ᱵᱚ ᱢᱚᱱᱮᱭᱟ ᱱᱮᱛᱟᱨ ᱫᱚ ᱜᱚᱝᱠᱮ ᱡᱮᱢᱚᱱ ᱵᱟᱝ ᱧᱮᱞᱚᱜ ᱠᱟᱱᱟ ᱠᱚᱞᱚᱢ ᱫᱟᱠᱚ ᱪᱮ ᱢᱤᱫᱴᱟᱝ ᱦᱩᱰᱤᱧᱚᱜ ᱰᱟᱹᱨ ᱟᱹᱜᱩ ᱠᱟᱛᱮᱫ ᱠᱚᱞᱚᱢ ᱠᱟᱛᱮ ᱵᱚᱱ ᱞᱟᱜᱟᱣ ᱠᱟᱜ ᱠᱟᱱᱟ ᱟᱨ ᱡᱚ ᱠᱚᱫᱚ ᱴᱷᱤᱠ ᱜᱮ ᱦᱩᱭᱩᱜ ᱠᱟᱱᱟ ᱢᱮᱱᱠᱷᱟᱱ ᱫᱟᱨᱮ ᱠᱷᱮᱛᱨᱚ ᱨᱮ ᱜᱮ ᱦᱩᱭᱩᱜᱼᱟ ᱠᱤᱱᱛᱩ ᱟᱵᱚ ᱢᱟᱹᱱᱢᱤ ᱠᱷᱮᱛᱨᱚ ᱨᱮ ᱫᱚ ᱚᱱᱠᱟ ᱫᱚ ᱵᱟᱝ ᱦᱩᱭᱩᱜᱼᱟ
ᱵᱟᱝ ᱦᱩᱭᱩᱜ ᱛᱚ
ᱦᱚᱭ ᱟᱵᱚ ᱫᱚ ᱚᱱᱟ ᱠᱚ ᱠᱟᱹᱴᱤᱡ ᱵᱩᱡᱽ ᱞᱟᱜᱟᱣ ᱟᱵᱚᱱᱟ ᱦᱮᱸ ᱤᱠ ᱚᱱᱟ ᱢᱟ ᱴᱷᱤᱠ ᱜᱮ ᱦᱩᱭᱱᱟ ᱡᱟᱸᱦᱟ ᱞᱮᱠᱟ ᱜᱮ ᱚᱱᱠᱟ ᱜᱮ ᱵᱚᱨᱚᱝ ᱟᱫᱚ ᱚᱱᱟ ᱯᱚᱨᱮ ᱡᱟᱦᱟᱸᱭ ᱟᱨᱦᱚᱸ ᱧᱮᱞᱚᱜᱚᱜ ᱠᱟᱱᱟ ᱟᱵᱚ ᱥᱟᱱᱛᱟᱲ ᱥᱟᱶᱛᱟ ᱨᱮ ᱡᱟᱹᱥᱛᱤ ᱠᱟᱭᱛᱮ ᱥᱟᱠᱟᱢ ᱚᱲᱮᱡ
ᱦᱮᱸ ᱧᱮᱞᱚᱜ ᱠᱟᱱᱟ ᱛᱚ ᱱᱮᱛᱟᱨ ᱚᱱᱟ ᱵᱮᱥᱤ ᱜᱮ ᱧᱮᱞᱚᱜ ᱠᱟᱱᱟ
ᱦᱮᱸ ᱦᱮᱸ ᱟᱫᱚ ᱜᱚᱝᱠᱮ ᱤᱧ ᱫᱩᱧ ᱞᱟᱹᱭᱟ ᱚᱱᱟᱫᱚ ᱦᱚᱭᱛ ᱱᱚᱣᱟ ᱠᱟᱨᱚᱱ ᱫᱚ ᱱᱚᱣᱟ ᱠᱟᱱ ᱜᱮᱭᱟ ᱚᱱᱠᱟ ᱠᱚᱢ ᱩᱢᱮᱨ ᱨᱮᱠᱚ ᱵᱟᱯᱞᱟᱜ ᱠᱟᱱᱟ ᱵᱟᱝᱠᱚ ᱵᱩᱡᱟ ᱟᱨ ᱡᱚᱠᱷᱚᱱ ᱜᱮ ᱢᱤᱫᱴᱟᱝ ᱜᱤᱫᱽᱨᱟᱹ ᱯᱤᱫᱽᱨᱟᱹᱜ ᱠᱟᱱᱟ ᱥᱮ ᱡᱚᱠᱷᱚᱱ ᱠᱚ ᱵᱩᱡ ᱫᱟ ᱠᱚ
ᱦᱮᱸ
ᱩᱱ ᱡᱚᱠᱷᱚᱱ ᱫᱚ ᱟᱫᱚ ᱢᱤᱫᱴᱟᱝ ᱥᱮ ᱥᱚᱝᱥᱟᱨ ᱪᱟᱯ ᱠᱚ ᱵᱟᱝᱠᱚ ᱞᱟᱦᱟ ᱪᱷᱟᱞᱟᱣ ᱫᱟᱲᱮᱭᱟᱜ ᱠᱟᱱᱟ
ᱵᱟᱝ
ᱦᱳᱭ ᱛᱤᱚᱠᱷᱚᱱ ᱢᱤᱫᱴᱟᱝ ᱟᱵᱮᱥ ᱵᱚᱭᱚᱥ ᱛᱮ ᱵᱟᱯᱞᱟ ᱟᱠᱟᱱᱟᱭ
ᱦᱮᱸ
ᱡᱚᱠᱷᱚᱱ ᱠᱟᱛᱮ ᱧᱮᱞᱚᱜᱽ-ᱚᱜ ᱠᱟᱱᱟ ᱥᱟᱠᱟᱢ ᱚᱲᱮᱡ ᱠᱚ ᱡᱟᱹᱥᱛᱤ ᱧᱮᱞᱚᱜᱽ-ᱚᱜ ᱠᱟᱱᱟ
ᱦᱮᱸ ᱡᱚᱠᱷᱚᱱ ᱥᱚᱝᱥᱟᱨ ᱩᱱᱤ ᱪᱟᱯ ᱵᱟᱭ ᱦᱟᱛᱟᱣ ᱫᱟᱲᱮᱭᱟᱜ ᱛᱟᱦᱚᱞᱮ ᱵᱟᱱᱟᱨ ᱯᱚᱠᱷᱚ ᱥᱮᱫ ᱠᱤᱱ ᱢᱮ ᱢᱤᱫ ᱴᱟᱝ ᱡᱷᱟᱢᱮᱞᱟ ᱥᱨᱤᱥᱴᱤᱼᱟ ᱚᱥᱟᱱᱛᱤ ᱥᱤᱥᱴᱤᱼᱟ
ᱦᱩᱸ ᱦᱩᱸ
ᱥᱚᱝᱟᱨ ᱥᱚᱝᱥᱟᱨ ᱥᱚᱝᱥᱟᱨᱮ ᱡᱩᱫᱤ ᱥᱮᱨᱚᱠᱚᱢ ᱟᱢ ᱴᱟᱠᱟ ᱯᱚᱭᱥᱟᱢ ᱟᱨᱡᱟᱣ ᱵᱟ ᱤᱱᱠᱟᱢ ᱥᱟ ᱡᱩᱠᱛᱚᱢ ᱛᱟᱦᱮᱱᱟ ᱛᱚᱠᱷᱚᱱ ᱡᱮᱠᱳᱱᱳ ᱡᱤᱱᱤᱥ ᱵᱟᱝ ᱚᱵᱷᱟᱵᱚᱜᱼᱟ ᱛᱟᱦᱚᱞᱮ ᱚᱸᱰᱮ ᱟᱹᱰᱤ ᱱᱟᱯᱟᱭ ᱜᱮ ᱛᱟᱦᱮᱱᱟ ᱡᱚᱠᱷᱚᱱ ᱜᱮ ᱱᱤᱭᱟᱹ ᱠᱚ ᱡᱤᱱᱤᱥ ᱵᱟᱝ ᱦᱤᱡᱩᱜᱼᱟ ᱛᱟᱦᱚᱞᱮ ᱛᱚᱠᱷᱚᱱ ᱜᱮ ᱵᱟᱫᱷᱚᱠᱟᱨᱛᱮ ᱢᱤᱫᱴᱟᱝ ᱚᱥᱟᱱᱛᱤ ᱥᱨᱤᱥᱴᱤᱜᱼᱟ
ᱦᱮᱸ ᱦᱮᱸ
ᱟᱪᱪᱷᱟ ᱱᱤᱭᱟᱹ ᱡᱤᱱᱤᱥ ᱠᱚ ᱢᱟᱱᱮ ᱱᱤᱭᱟᱹ ᱚᱞᱯᱚ ᱵᱚᱭᱚᱥ ᱨᱮ ᱡᱮ ᱵᱟᱯᱞᱟ ᱠᱚ ᱦᱩᱭᱩᱜ ᱠᱟᱱᱟ ᱱᱤᱭᱟᱹ ᱠᱚ ᱵᱚᱱᱫᱚ ᱞᱟᱹᱜᱤᱫ ᱛᱮ ᱪᱮᱫ ᱪᱮᱫ ᱠᱚᱨᱟᱣ ᱞᱮᱠᱷᱟᱱ ᱵᱤᱱ ᱢᱚᱱᱮᱭᱟ ᱡᱮ ᱵᱷᱟᱜᱤ ᱦᱩᱭᱩᱜᱼᱟ ᱡᱮ ᱱᱤᱭᱟᱹ ᱡᱤᱱᱤᱥ ᱠᱚ ᱠᱚᱨᱟᱣ ᱞᱮᱠᱷᱟᱱ ᱩᱱᱠᱩ ᱠᱟᱹᱴᱤᱡ ᱠᱚ ᱥᱚᱛᱚᱨᱠᱚᱚᱜᱼᱟ ᱠᱟᱹᱴᱤᱡ ᱠᱚ ᱵᱩᱡᱟ ᱵᱷᱟᱜᱤ ᱴᱷᱤᱠ ᱴᱷᱤᱠ ᱡᱟᱛᱮ ᱱᱤᱭᱟᱹ ᱠᱚ ᱯᱚᱨᱚᱵᱚᱨᱛᱤ ᱠᱟᱞ ᱨᱮ ᱠᱚᱢᱚᱜᱼᱟ ᱟᱵᱚᱣᱟᱜ ᱥᱚᱢᱟᱡᱽ ᱵᱟ ᱮᱴᱟᱜ ᱥᱚᱢᱟᱡᱽ ᱠᱚᱨᱮ
ᱦᱩᱸ ᱮᱸ ᱛᱚ ᱚᱱᱟ ᱫᱚ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱡᱟᱦᱟᱸ ᱟᱵᱚ ᱥᱚᱝᱵᱤᱫᱷᱟᱱ ᱨᱮ ᱱᱤᱛᱚᱜ ᱞᱟᱹᱭ ᱟᱠᱟᱱ ᱥᱮ ᱢᱤᱫᱴᱟᱝ ᱯᱨᱚᱥᱟᱥᱚᱱ ᱢᱤᱫᱴᱟᱝ ᱵᱮᱯᱟᱨ ᱦᱚᱸ ᱢᱤᱫᱴᱟᱝ ᱢᱮᱱᱟᱜᱼᱟ ᱡᱮ ᱟᱴᱷᱟᱨᱚ ᱵᱚᱪᱷᱚᱨ ᱵᱚᱪᱷᱚᱨ ᱵᱟᱝ ᱦᱩᱭ ᱞᱮᱱᱠᱷᱟᱱ ᱥᱮ ᱦᱮᱸ ᱟᱴᱷᱟᱨᱚ ᱵᱚᱪᱷᱚᱨ ᱢᱮᱱᱟᱜᱥᱤᱭᱟᱹ ᱡᱟᱹᱥᱛᱤ ᱡᱟᱦᱟᱸ ᱵᱟᱹᱲᱛᱤ ᱞᱮᱫ ᱛᱟᱦᱮᱸ ᱚᱱᱟᱴᱟᱜ ᱞᱮᱠᱷᱟᱜ ᱠᱟᱱᱟ
ᱢᱟᱱᱮ ᱮᱠᱩᱥ ᱢᱚᱱᱮ ᱦᱩᱭᱩᱜᱜ ᱠᱟᱱᱟ ᱟᱹᱞᱤᱧ
ᱮᱠᱩᱥ ᱠᱚ ᱞᱮᱠᱷᱟᱜ ᱠᱟᱱᱟ ᱚᱱᱟ ᱯᱩᱨᱟᱹ ᱯᱟᱨᱢᱟᱱᱮᱱᱴ ᱠᱟᱱᱟ
ᱯᱟᱨᱢᱟᱱᱤ ᱮᱠᱷᱚᱱ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱛᱚᱵᱮ ᱟᱸᱡᱚᱢᱚᱜ ᱦᱩᱭᱩᱜ ᱠᱟᱱ ᱛᱟᱦᱮᱸᱫ ᱛᱚ
ᱦᱮᱸ ᱦᱮᱸ ᱚᱱᱠᱟ ᱤᱧ ᱦᱚᱸᱧ ᱟᱸᱡᱚᱢᱮᱫ ᱛᱟᱦᱮᱱᱟ ᱢᱮᱱᱠᱷᱟᱱ ᱟᱴᱷᱮᱨᱚ ᱜᱮ ᱱᱤᱛᱚᱜ ᱫᱚᱞᱮ ᱤᱭᱟᱹᱞᱟ ᱛᱮ ᱡᱮ ᱟᱴᱷᱮᱨᱚ ᱵᱚᱪᱚᱨ ᱵᱟᱝ ᱦᱩᱭ ᱞᱮᱱᱠᱷᱟᱱ ᱢᱤᱫᱴᱟᱝ ᱠᱩᱲᱤ ᱜᱤᱫᱽᱨᱟᱹ ᱵᱟᱢ ᱵᱟᱯᱞᱟ ᱫᱟᱲᱮᱭᱟᱜᱼᱟ
ᱵᱟᱝ
ᱚᱱᱟ ᱫᱚ ᱢᱤᱫᱴᱟᱝ ᱟᱵᱚ ᱥᱚᱝᱵᱤᱫᱷᱟᱱ ᱨᱮ ᱡᱟᱦᱟᱸ ᱛᱚᱞ ᱚᱞ ᱛᱚᱞ ᱚᱱᱮ ᱚᱱᱠᱟᱱᱟᱜ ᱫᱟᱨᱟᱭ ᱛᱮ ᱠᱟᱛᱷᱟ ᱞᱟᱹᱭ ᱱᱤᱛᱚᱜ ᱫᱚ ᱵᱟᱥᱛᱚᱵ ᱠᱟᱱ ᱜᱮᱭᱟ ᱚᱱᱟᱛᱮᱫ ᱜᱮ ᱟᱵᱚ ᱫᱤᱥᱚᱢ ᱪᱟᱞᱟᱜ ᱠᱟᱱ ᱛᱟᱵᱚᱱᱟ
ᱦᱮᱸ
ᱠᱷᱟᱱ ᱚᱱᱟ ᱵᱟᱵᱚᱱ ᱵᱟᱛᱟᱣ ᱮᱫᱟ ᱟᱵᱚ ᱫᱚ ᱟᱵᱚᱣᱟᱜ ᱢᱟᱺᱡᱷᱤ ᱟᱹᱨᱤ ᱞᱮᱠᱟᱛᱮ ᱟᱵᱚ ᱦᱚᱜ ᱱᱟ ᱡᱤᱱᱤᱥ ᱴᱟᱜ ᱟᱵᱚ ᱠᱚᱨᱟᱣ ᱞᱟᱜᱟᱣ ᱟᱵᱚᱱᱟ
ᱪᱮᱫᱟᱜ ᱥᱮ ᱡᱚᱠᱷᱚᱱ ᱢᱤᱫᱴᱟᱝ ᱵᱟᱯᱞᱟ ᱵᱤᱦᱟᱹ ᱦᱩᱭᱩᱜ ᱠᱟᱱᱟ ᱚᱱᱟ ᱫᱚ ᱟᱵᱚ ᱟᱛᱳ ᱢᱟᱺᱡᱷᱤ ᱛᱮᱫ ᱜᱮ ᱚᱱᱟ ᱵᱟᱯᱞᱟ ᱠᱚᱫᱚ ᱵᱚᱱ ᱠᱚᱨᱟᱣ ᱮᱫᱟ
ᱦᱮᱸ ᱟᱛᱳ ᱢᱟᱡᱷᱤᱷ ᱟᱛᱮ ᱵᱚᱱ ᱠᱚᱨᱟᱣ ᱮᱫᱟ ᱛᱚ
ᱦᱮᱸ ᱢᱮᱱᱠᱷᱟᱱ ᱟᱫᱚ ᱟᱛᱳ ᱢᱟᱺᱡᱷᱤ ᱥᱤᱥᱴᱮᱢ ᱡᱩᱫᱤ ᱚᱱᱟ ᱢᱤᱫᱴᱟᱝ ᱵᱚᱱ ᱛᱮᱭᱟᱨ ᱠᱟᱜᱼᱟ ᱡᱮ ᱵᱟᱝ ᱢᱤᱫᱴᱟᱝ ᱠᱚᱢ ᱩᱢᱮᱨ ᱨᱮᱱ ᱠᱩᱲᱤ ᱜᱤᱫᱽᱨᱟᱹ ᱵᱟᱯᱞᱟ ᱫᱚ ᱮᱠᱟᱞᱠᱟ ᱵᱟᱝ ᱜᱟᱱᱚᱜᱼᱟ ᱦᱳᱭ ᱛᱚ ᱠᱳᱱᱳ ᱵᱷᱩᱞ ᱵᱚᱥᱚᱛᱚ ᱟᱹᱠᱤᱱ ᱠᱤᱱ ᱧᱟᱯᱟᱢ ᱢᱤᱫ ᱠᱟᱱ ᱠᱷᱟᱱ ᱩᱱᱠᱤᱱ ᱫᱚ ᱦᱟᱯᱮᱱ ᱫᱤᱱ ᱵᱟᱯᱞᱟ ᱨᱮᱭᱟᱜ ᱢᱤᱫᱟᱝ ᱚᱱᱠᱟ ᱯᱨᱚᱛᱤ ᱥᱨᱩᱛᱤ ᱮᱢᱟ ᱠᱤᱱ ᱦᱩᱭᱩᱜᱼᱟ
ᱦᱮᱸ ᱛᱚᱠᱷᱚᱱ ᱟᱹᱠᱤᱱᱟᱜ ᱢᱤᱫᱴᱟᱝ ᱩᱯᱚ ᱡᱩᱠᱛᱚ ᱵᱚᱭᱮᱥ ᱦᱩᱭ ᱚᱪᱚ ᱛᱟᱹᱠᱤᱱ ᱛᱟᱨ ᱯᱚᱨᱮ ᱦᱚᱭᱛᱚ ᱵᱟᱯᱞᱟᱜ ᱵᱤᱱ
ᱦᱮᱸ ᱟᱫᱚ ᱢᱮᱱᱠᱷᱟᱱ ᱚᱸᱰᱮ ᱦᱚᱸ ᱧᱮᱞᱚᱜᱚᱜ ᱠᱟᱱᱟ ᱟᱛᱳ ᱨᱮᱱ ᱡᱟᱦᱟᱸ ᱠᱤᱪᱷᱩ ᱠᱤᱪᱷᱩ ᱟᱛᱳ ᱠᱚᱨᱮ ᱡᱟᱦᱟᱸ ᱠᱚᱢ ᱩᱢᱮᱨ ᱨᱮ ᱵᱟᱯᱞᱟᱭ ᱠᱟᱱᱟ ᱚᱱᱟᱨᱮ ᱛᱚ ᱢᱟᱺᱡᱷᱤ ᱵᱟᱵᱟ ᱦᱚᱸ ᱥᱟᱭᱟᱜ ᱠᱟᱱᱟᱭ ᱥᱮ ᱩᱱᱤ ᱥᱩᱨᱩᱜ ᱠᱟᱱᱟᱭ
ᱦᱮᱸ ᱥᱩᱨᱩᱜ ᱠᱟᱱᱟᱭ ᱛᱚ
ᱦᱮᱸ ᱛᱚ ᱚᱱᱟ ᱠᱚ ᱠᱟᱹᱴᱤᱡ ᱢᱮᱸᱫ ᱞᱩᱛᱩᱨ ᱞᱟᱜᱟᱜᱼᱟ ᱵᱚᱱᱟ
ᱟᱨ ᱢᱤᱫᱴᱟᱝ ᱚᱱᱟ ᱫᱚ ᱮᱠᱟᱱᱛᱚ ᱜᱮ ᱢᱤᱫᱴᱟᱝ ᱚᱲᱟᱜ ᱨᱮ ᱡᱟᱦᱟᱸ ᱚᱲᱟᱜ ᱨᱮ ᱢᱤᱫᱴᱟᱝ ᱵᱷᱟᱜᱮ ᱥᱤᱠᱠᱷᱤ ᱥᱤᱠᱠᱷᱟᱛᱚ ᱢᱤᱫ ᱵᱟᱝ ᱛᱟᱦᱮᱱᱟᱮ ᱥᱤᱠᱷᱱᱟᱹᱛ ᱵᱟᱝ ᱛᱟᱦᱮᱱᱟ ᱚᱱᱟ ᱚᱲᱟᱜ ᱨᱮ ᱱᱤᱛᱚᱜ ᱚᱱᱟ ᱠᱚᱜᱮ ᱡᱟᱹᱥᱛᱤ ᱧᱮᱞᱚᱜ ᱠᱟᱱᱟ ᱵᱟᱸᱠᱷᱟᱱ ᱡᱟᱦᱟᱸ ᱚᱲᱟᱜ ᱨᱮ ᱢᱤᱫᱴᱟᱝ ᱵᱷᱟᱜᱮ ᱥᱤᱠᱠᱷᱤᱛᱚ ᱢᱮᱥᱼᱼ ᱢᱤᱫ ᱴᱟᱝ ᱚᱲᱟᱜ ᱨᱮ ᱡᱟᱦᱟᱸ ᱢᱤᱫ ᱴᱟᱝ ᱴᱤᱪᱟᱨ ᱠᱟᱱ ᱛᱟᱵᱚ ᱟᱭ ᱥᱮ ᱢᱤᱫ ᱴᱟᱝ ᱵᱷᱟᱜᱮ ᱢᱤᱫ ᱴᱟᱝ ᱠᱟᱹᱢᱤᱭᱟᱹ ᱨᱮ ᱠᱟᱹᱢᱤ ᱠᱟᱱᱟᱭ ᱩᱱᱠᱩ ᱨᱮᱱ ᱜᱤᱫᱽᱨᱟᱹ ᱯᱤᱫᱽᱨᱟᱹ ᱠᱚᱫᱚ ᱚᱱᱠᱟ ᱵᱟᱝ ᱠᱚ ᱚᱱᱠᱟᱭᱮᱜᱼᱟ ᱥᱮ ᱩᱱᱠᱩ ᱫᱚ ᱢᱤᱫ ᱴᱟᱝ ᱵᱷᱟᱜᱮ ᱠᱟᱹᱢᱤ ᱥᱟᱞᱟᱜ ᱥᱮ ᱵᱷᱟᱜᱮ ᱢᱤᱫ ᱴᱟᱝ ᱰᱟᱨᱦᱟ ᱛᱮᱠᱚ ᱰᱟᱨᱟᱦᱟᱜ ᱠᱟᱱᱟ
ᱦᱮᱸ
ᱛᱚ ᱜᱚᱝᱠᱮ ᱟᱢ ᱪᱮᱫᱠᱟ ᱞᱮᱠᱟᱢ ᱢᱟᱱᱮ ᱜᱮ ᱱᱚᱣᱟ ᱪᱮᱠᱟ ᱞᱮᱠᱟ ᱢᱤᱫ ᱴᱟᱝ ᱠᱚ ᱮᱢᱚᱜᱚᱜᱼᱟ
ᱦᱮᱸ ᱟᱞᱤᱧ ᱢᱚᱱᱮᱭᱟ ᱡᱮ ᱢᱟᱱᱮ ᱡᱟᱦᱟᱸ ᱟᱛᱳ ᱠᱚ ᱢᱮᱱᱟᱜᱼᱟ ᱡᱟᱦᱟᱸᱭ ᱠᱟᱹᱴᱤᱡ ᱠᱟᱹᱴᱤᱡ ᱜᱩᱱᱤ ᱜᱩᱨᱤᱵ ᱠᱚ ᱢᱮᱱᱟᱜ ᱠᱚᱣᱟ ᱛᱚ ᱢᱟᱹᱡᱷᱤ ᱱᱟᱭᱠᱮ ᱡᱟᱦᱟᱸᱭ ᱠᱚ ᱢᱮᱱᱟᱜ ᱠᱚᱣᱟ ᱛᱚ ᱱᱤᱭᱟᱹ ᱵᱮᱯᱟᱨ ᱨᱮ ᱡᱚᱠᱷᱚᱱ ᱧᱮᱞᱚᱜᱼᱼ ᱠᱟᱱᱟ ᱡᱮ ᱚᱱᱟ ᱟᱛᱳ ᱨᱮ ᱱᱤᱭᱟᱹ ᱡᱤᱱᱤᱥ ᱦᱩᱭᱩᱜ ᱠᱟᱱᱟ ᱛᱚ ᱛᱚᱠᱷᱚᱱ ᱜᱮ ᱡᱩᱫᱤ ᱟᱛᱳ ᱦᱚᱲ ᱡᱟᱣᱨᱟ ᱠᱟᱛᱮ ᱢᱤᱴᱤᱝ ᱠᱟᱛᱮ ᱞᱟᱹᱭ ᱜᱮᱭᱟ ᱡᱮ ᱱᱤᱭᱟᱹ ᱠᱚᱢ ᱵᱚᱭᱮᱥ ᱨᱮᱫᱚ ᱵᱟᱯᱞᱟ ᱫᱚ ᱩᱪᱤᱛ ᱫᱚ ᱵᱟᱝ ᱠᱟᱱᱟ ᱢᱟᱱᱮ ᱠᱚᱢ ᱵᱚᱭᱚᱥ ᱨᱮ ᱵᱟᱯᱞᱟ ᱞᱮᱠᱷᱟᱱ ᱪᱮᱫ ᱚᱥᱩᱵᱤᱫᱷᱟ ᱦᱩᱭᱩᱜ ᱜᱮᱭᱟ ᱵᱟᱝ ᱦᱩᱭᱩᱜᱼᱟ ᱚᱱᱟ ᱠᱚ ᱡᱚᱫᱤ ᱠᱟᱹᱴᱤᱡ ᱠᱚ ᱵᱩᱡᱷᱟᱹᱣ ᱫᱟᱲᱮ ᱠᱮ ᱠᱚᱣᱟ ᱚᱸᱰᱮ ᱡᱷᱚᱛᱚ ᱢᱟᱱᱮ ᱥᱟᱱᱟᱢ ᱦᱚᱲ ᱠᱚ ᱡᱩᱫᱤ ᱠᱚ ᱛᱟᱦᱮᱸ ᱠᱚᱜᱼᱟ ᱛᱟᱨ ᱯᱚᱨᱮ ᱠᱟᱹᱴᱤᱡ ᱠᱟᱹᱴᱤᱡ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱩᱱᱠᱩ ᱦᱚᱸ ᱡᱩᱫᱤ ᱠᱚ ᱛᱟᱦᱮᱸ ᱠᱚᱜᱼᱟ ᱛᱟᱦᱚᱞᱮ ᱩᱱᱠᱩ ᱦᱚᱸᱠᱚ ᱟᱸᱡᱚᱢ ᱫᱟᱲᱮ ᱠᱮᱭᱟ ᱚᱱᱠᱟᱱᱟᱜ ᱯᱨᱚᱛᱤᱴᱟ ᱟᱛᱳᱨᱮ ᱡᱩᱫᱤ ᱠᱚ ᱠᱚᱨᱟᱣ ᱜᱮᱭᱟ ᱛᱟᱦᱚᱞᱮ ᱟᱹᱰᱤ ᱜᱟᱱ ᱜᱮ ᱥᱚᱪᱮᱛᱚᱱ ᱠᱚ ᱦᱩᱭ ᱠᱚᱜᱼᱟ ᱛᱟᱨ ᱯᱚᱨᱮ ᱛᱟᱨ ᱯᱚᱨᱮ ᱟᱹᱞᱤᱧ ᱛᱟᱨ ᱯᱚᱨᱮ ᱞᱤᱧ ᱢᱚᱱᱮᱭᱟ ᱚᱲᱟᱜ ᱦᱚᱲ ᱚᱱᱛᱚ ᱪᱮᱥᱴᱟ ᱦᱩᱭᱩᱜᱼᱟ ᱦᱚᱭᱛᱚ ᱚᱞᱚᱜ ᱯᱟᱲᱦᱟᱜ ᱵᱟᱭ ᱨᱮᱦᱚᱸ ᱵᱟᱭ ᱵᱟᱲᱟᱭ ᱨᱮᱦᱚᱸ ᱩᱱᱤ ᱦᱚᱸ ᱠᱟᱹᱴᱤᱡ ᱵᱩᱡᱽ ᱫᱚᱨᱠᱟᱨ ᱡᱮ ᱠᱟᱹᱴᱤᱡ ᱱᱩᱭ ᱩᱯᱚ ᱡᱩᱠᱛᱚ ᱵᱚᱭᱮᱥ ᱥᱮ ᱦᱩᱭ ᱪᱚᱱᱤᱡ ᱛᱟᱨ ᱯᱚᱨᱮ ᱵᱟᱯᱞᱟ ᱦᱩᱭᱩᱜᱼᱟ ᱠᱤᱪᱷᱩ ᱡᱟᱭᱜᱟ ᱧᱮᱞᱚᱜ ᱠᱟᱱᱟ ᱦᱚᱭᱛᱚ ᱠᱩᱲᱤ ᱜᱤᱫᱽᱨᱟᱹ ᱟᱜ ᱵᱚᱭᱮᱥ ᱵᱟᱝ ᱦᱩᱭ ᱠᱟᱱ ᱛᱟᱭᱟ ᱦᱚᱭᱛᱚ ᱠᱟᱹᱴᱤᱡ ᱥᱮ ᱨᱚᱠᱚᱢ ᱧᱮᱞ ᱧᱮᱞᱛᱮ ᱱᱟᱯᱟᱭ ᱜᱮᱭᱟ ᱡᱚᱠᱷᱚᱱ ᱟᱫᱚ ᱵᱷᱟᱜᱤ ᱚᱲᱟᱜ ᱠᱚ ᱧᱟᱢ ᱠᱮᱫᱟ ᱦᱚᱭᱛᱚ ᱧᱮᱞᱚᱜ ᱠᱟᱱᱟ ᱦᱚᱭᱛᱚ ᱠᱚᱲᱟ ᱜᱤᱫᱽᱨᱟᱹ ᱪᱟᱠ ᱟᱹᱠᱷᱨᱤᱭᱟ ᱵᱟᱠᱷᱟᱱ ᱵᱷᱟᱜᱤ ᱵᱤᱡᱽᱱᱮᱥ ᱥᱟᱶ ᱡᱩᱠᱛᱚ ᱢᱮᱱᱟᱭᱟ ᱛᱚ ᱠᱩᱞᱤ ᱵᱟᱲᱟ ᱦᱩᱭ ᱠᱟᱱᱟ ᱡᱮ ᱩᱱᱠᱩ ᱞᱮᱠᱟ ᱛᱟᱦᱞᱮ ᱵᱷᱟᱜᱮ ᱚᱲᱟᱜ ᱞᱮ ᱧᱟᱢ ᱠᱮᱫᱟ ᱛᱟᱦᱚᱞᱮ ᱟᱫᱚ ᱢᱟᱹᱭ ᱫᱚ ᱱᱩᱭ ᱴᱷᱮᱱ ᱞᱮ ᱡᱟᱶᱟᱭ ᱡᱟᱶᱟᱭ ᱠᱟᱭ ᱜᱮᱭᱟ ᱚᱱᱟ ᱪᱤᱱᱛᱟᱹ ᱵᱷᱟᱵᱱᱟ ᱠᱟᱹᱴᱤᱡ ᱯᱟᱞᱴᱟᱣ ᱦᱩᱭᱩᱜᱼᱟ ᱦᱚᱭᱛᱚ ᱟᱢ ᱩᱱᱤ ᱪᱟᱹᱠᱨᱤ ᱧᱮᱞ ᱛᱮ ᱵᱟ ᱴᱟᱠᱟ ᱯᱚᱭᱥᱟ ᱧᱮᱞ ᱛᱮᱢ ᱮᱢ ᱠᱮᱫᱮᱭᱟ ᱠᱤᱱᱛᱩ ᱯᱚᱨᱚᱵᱚᱨᱛᱤ ᱠᱟᱞᱨᱮ ᱩᱱᱤᱭᱟᱜ ᱫᱚ ᱵᱟᱢ ᱪᱤᱱᱛᱟᱹ ᱞᱮᱫᱟ ᱡᱮ ᱠᱩᱲᱤ ᱜᱤᱫᱽᱨᱟᱹ ᱮᱠᱷᱚᱱᱳ ᱵᱚᱭᱮᱥ ᱵᱟᱝ ᱦᱩᱭ ᱠᱟᱱ ᱩᱱᱤ ᱮᱠᱷᱚᱱ ᱥᱚᱴᱷᱤᱠ ᱦᱚᱲᱢᱚ ᱜᱮ ᱵᱟᱝ ᱛᱮᱭᱟᱨ ᱠᱟᱱ ᱛᱟᱭᱟ ᱟᱢ ᱱᱤᱭᱟᱹ ᱵᱚᱭᱮᱥ ᱨᱮ ᱟᱨ ᱱᱤᱭᱟᱹ ᱵᱚᱭᱮᱥ ᱨᱮᱢ ᱵᱟᱯᱞᱟ ᱠᱮᱫᱮᱭᱟ ᱡᱚᱠᱷᱚᱱ ᱜᱤᱫᱽᱨᱟᱹ ᱯᱤᱫᱽᱨᱟᱹ ᱠᱚ ᱦᱩᱭᱩᱜ ᱛᱟᱭᱟ ᱩᱱᱤ ᱠᱩᱲᱤ ᱜᱤᱫᱽᱨᱟᱹ ᱟᱜ ᱜᱮ ᱢᱤᱫ ᱴᱟᱝ ᱤᱯᱷᱮᱴ ᱛᱳᱭᱨᱤᱼᱟ ᱢᱟᱱᱮ ᱵᱤᱵᱷᱤᱱᱱᱚ ᱨᱚᱠᱚᱢ ᱨᱳᱜᱽ ᱟᱡᱟᱨ ᱥᱨᱤᱥᱴᱤ ᱟ
ᱦᱮᱸ ᱟᱫᱚ ᱵᱟᱝ ᱟᱫᱚ ᱟᱵᱚ ᱨᱮᱱ ᱟᱭᱳ ᱵᱟᱵᱟ ᱦᱚᱸ ᱥᱮ ᱡᱟᱦᱟᱸᱭ ᱢᱤᱫ ᱴᱟᱝ ᱠᱩᱲᱤ ᱜᱤᱫᱽᱨᱟᱹ ᱛᱟᱦᱮᱸᱱ ᱛᱟᱭᱟ ᱩᱱᱤ ᱢᱤᱫᱴᱟᱝ ᱵᱚᱦᱚᱜ ᱨᱮ ᱪᱟᱯ ᱛᱟᱸᱦᱮᱱ ᱛᱟᱭᱟ ᱡᱮ ᱤᱧ ᱢᱤᱫ ᱴᱟᱝ ᱤᱧ ᱨᱮᱱ ᱠᱩᱲᱤ ᱜᱤᱫᱽᱨᱟᱹ ᱵᱷᱟᱜᱮ ᱚᱲᱟᱜ ᱨᱤᱧ ᱜᱚᱝ ᱮᱭᱟ ᱵᱷᱟᱜᱮ ᱡᱤᱱᱤᱥ ᱟᱢᱟᱜ ᱩᱭᱦᱟᱹᱨ ᱵᱷᱟᱵᱽᱱᱟ ᱵᱷᱟᱜᱮ ᱜᱮᱭᱟ ᱦᱮᱸ ᱚᱵᱚᱥᱥᱳ ᱡᱚᱛᱚ ᱥᱟᱱᱟᱢ ᱠᱚ ᱯᱟᱪᱮ ᱟᱢ ᱫᱚ ᱱᱚᱝᱠᱟ ᱞᱮᱠᱟᱭ ᱢᱮ ᱡᱮ ᱡᱟᱦᱟᱸᱭ ᱵᱟᱵᱟ ᱥᱟᱞᱟᱜ ᱥᱮ ᱡᱟᱦᱟᱸᱭ ᱚᱲᱟᱜ ᱥᱟᱞᱟᱜ ᱢᱤᱫ ᱴᱟᱝ ᱱᱟᱣᱟ ᱚᱲᱟᱜ ᱮᱢ ᱛᱚᱞ ᱞᱟᱹᱜᱤ ᱫᱚᱜ ᱠᱟᱱᱟ ᱢᱮᱛᱟ ᱫᱮᱭᱟᱢ ᱡᱮ ᱵᱟᱝ ᱜᱚᱝᱠᱮ ᱥᱮ ᱡᱟᱦᱟᱸ ᱞᱮᱠᱟ ᱜᱮ ᱡᱮ ᱟᱵᱚᱨᱮᱱ ᱢᱟ ᱟᱞᱤᱧ ᱦᱚᱸ ᱢᱟ ᱥᱚᱢᱚᱨᱛᱷᱚᱠ ᱜᱮ ᱢᱮᱱᱟᱜ ᱞᱤᱧᱟ ᱥᱮ ᱱᱤᱛᱳᱜ ᱢᱟᱹᱭ ᱦᱩᱰᱤᱧ ᱜᱮᱭᱟᱭ ᱟᱨ ᱵᱟᱨ ᱥᱮᱨᱢᱟ ᱥᱮ ᱟᱨ ᱯᱮ ᱥᱮᱨᱢᱟ ᱠᱟᱹᱴᱤᱡ ᱩᱢᱮᱨ ᱦᱩᱭ ᱪᱚᱱᱤᱜ ᱛᱟᱭ ᱛᱟᱨ ᱯᱚᱨᱮ ᱵᱚ ᱱᱚᱣᱟ ᱵᱟᱯᱞᱟ ᱠᱚᱫᱚ ᱵᱚᱱ ᱨᱤᱠᱟᱹᱭᱟ ᱢᱮᱱ ᱠᱷᱟᱱ ᱟᱵᱚ ᱫᱚ ᱧᱮᱯᱮᱞ ᱥᱮ ᱢᱤᱫ ᱴᱟᱝ ᱡᱟᱸᱦᱟ ᱠᱤᱪᱷᱩ ᱚᱱᱠᱟᱱ ᱠᱟᱹᱢᱤ ᱫᱚᱵᱚ ᱞᱟᱦᱟ ᱫᱟᱲᱮᱭᱟᱜᱼᱟ
ᱦᱮᱸ ᱚᱱᱠᱟ ᱫᱚ ᱜᱟᱱᱚᱜ ᱜᱮᱭᱟ
ᱦᱩᱸ ᱥᱮ ᱢᱤᱫ ᱴᱟᱝ ᱠᱚᱲᱟ ᱜᱤᱫᱽᱨᱟᱹ ᱦᱚᱸ ᱚᱱᱠᱟ ᱜᱮ ᱥᱚᱦᱚᱢᱚᱛ ᱛᱟᱸᱦᱮᱱᱟᱭ ᱟᱫᱚ ᱜᱚᱝᱠᱮ ᱚᱱᱟ ᱠᱚᱫᱚ ᱵᱟᱝ ᱦᱩᱭᱩᱜ ᱠᱟᱱᱟ
ᱦᱮᱸ ᱚᱱᱟ ᱠᱚ ᱟᱹᱰᱤ ᱜᱮ ᱵᱟᱝ ᱦᱩᱭᱩᱜ ᱠᱟᱱᱟ ᱛᱚᱠᱷᱚᱱ ᱚᱱᱟ ᱩᱭᱦᱟᱹᱨ ᱩᱭᱦᱟᱹᱨ ᱵᱷᱟᱵᱽᱱᱟ ᱜᱮ ᱵᱟᱝ ᱠᱚ ᱠᱚᱨᱟᱣ ᱫᱟ ᱛᱟᱦᱚᱞᱮ ᱚᱱᱟ ᱠᱚ ᱪᱤᱱᱛᱟᱹ ᱵᱷᱟᱵᱽᱱᱟ ᱯᱟᱞᱴᱟᱣ ᱫᱚᱨᱠᱟᱨ ᱠᱟᱱᱟ ᱟᱨ ᱡᱟᱦᱟᱸᱭ ᱠᱩᱲᱤ ᱥᱩᱫᱩ ᱠᱩᱲᱤ ᱜᱤᱫᱽᱨᱟᱹ ᱫᱚ ᱵᱟᱝ ᱱᱚᱜᱼᱱᱮᱛᱟᱨ ᱧᱮᱞᱚᱜ ᱠᱟᱱᱟ ᱟᱹᱰᱤ ᱠᱚᱲᱟ ᱜᱤᱫᱽᱨᱟᱹ ᱠᱚᱢ ᱵᱚᱭᱮᱥ ᱨᱮᱠᱚ ᱵᱟᱯᱞᱟᱜ ᱠᱟᱱᱟ ᱩᱱᱠᱩᱣᱟᱜ ᱠᱟᱹᱴᱤᱡ ᱪᱤᱱᱛᱟᱹ ᱵᱷᱟᱵᱽᱱᱟ ᱯᱟᱞᱴᱟᱣ ᱫᱚᱨᱠᱟᱨ ᱠᱟᱱᱟ ᱡᱮ ᱤᱧ ᱢᱤᱫᱴᱮᱱ ᱡᱮᱠᱳᱱᱳ ᱤᱱᱠᱟᱢ ᱨᱟᱥᱛᱟ ᱜᱮ ᱵᱷᱟᱜᱤᱧ ᱧᱮᱞᱟ ᱡᱟᱛᱮᱠᱚᱨᱮ ᱥᱚᱝᱥᱟᱨᱤᱧ ᱪᱟᱞᱟᱣ ᱫᱟᱲᱮᱭᱟᱜ ᱢᱟ ᱦᱚᱛ ᱡᱮᱠᱳᱱᱳ ᱠᱟᱹᱢᱤ ᱛᱚ ᱧᱮᱞᱚᱜ ᱠᱟᱱᱟ ᱚᱱᱠᱟᱱᱟᱜ ᱠᱳᱱᱳ ᱪᱤᱱᱛᱟᱹ ᱵᱷᱟᱵᱱᱟ ᱵᱟᱹᱱᱩᱜ ᱛᱟᱠᱚᱣᱟ ᱚᱛᱷᱚᱪᱚ ᱩᱱᱠᱩ ᱠᱚᱢ ᱵᱚᱭᱮᱥ ᱨᱮᱠᱚ ᱵᱟᱯᱞᱟᱜ ᱠᱟᱱᱟ ᱛᱟᱦᱞᱮ ᱩᱱᱠᱩᱣᱟᱜ ᱥᱨᱤᱥᱴᱤᱜ ᱠᱟᱱᱟ ᱯᱨᱚᱵᱽᱞᱮᱢ ᱪᱮᱫᱟᱜ ᱥᱮ ᱡᱚᱠᱷᱚᱱ ᱜᱤᱫᱽᱨᱟᱹ ᱠᱚ ᱦᱩᱭᱩᱜ ᱠᱟᱱᱟ ᱛᱟᱦᱚᱞᱮ ᱱᱤᱡᱮᱨᱟᱜ ᱜᱮ ᱟᱢᱟᱜ ᱥᱮᱨᱚᱠᱚᱢ ᱤᱱᱠᱟᱢ ᱵᱟᱝ ᱦᱩᱭᱩᱜ ᱠᱟᱱᱟ ᱚᱸᱰᱮ ᱥᱚᱝᱥᱟ ᱨᱮᱱᱟᱜ ᱢᱤᱫᱴᱟᱝ ᱵᱚᱲᱚ ᱫᱟᱭᱤᱛ ᱡᱚᱠᱷᱚᱱ ᱯᱟᱲᱦᱟᱜ ᱢᱮᱭᱟ ᱛᱚᱠᱷᱚᱱ ᱟᱫᱚ ᱵᱟᱫᱽᱫᱷᱚᱠᱟᱨᱛᱮ ᱧᱮᱞᱚᱜ ᱠᱟᱱᱟ ᱦᱟᱱᱛᱮ ᱱᱟᱛᱮ ᱜᱚᱴᱟ ᱠᱚᱛᱮ ᱠᱚ ᱠᱟᱹᱢᱤ ᱞᱟᱹᱜᱤᱫ ᱠᱚ ᱫᱟᱹᱲ ᱟᱪᱩᱨᱚᱜ ᱠᱟᱱᱟ ᱚᱱᱟ ᱢᱤᱫᱴᱟᱝ ᱢᱟᱱᱮ ᱟᱠᱚᱣᱟᱜ ᱨᱮᱦᱚᱸ ᱢᱤᱫᱴᱟᱝ ᱤᱯᱷᱮᱠᱴ ᱧᱩᱨᱩᱜ ᱠᱟᱱᱟ ᱡᱮ ᱟᱥᱛᱮ ᱟᱥᱛᱮ ᱥᱚᱝᱥᱟᱨ ᱨᱮ ᱦᱚᱸ ᱢᱤᱫᱴᱟᱝ ᱯᱨᱚᱵᱞᱮᱢ ᱥᱨᱤᱥᱴᱤᱜ ᱠᱟᱱᱟ ᱟᱞᱤᱧ ᱢᱚᱱᱮ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱩᱱᱠᱩ ᱠᱟᱹᱴᱤᱡ ᱵᱩᱡ ᱫᱚᱨᱠᱟᱨ ᱫᱚᱨᱠᱟᱨ ᱠᱟᱱᱟ ᱡᱮ ᱢᱤᱫᱴᱟᱝ ᱱᱤᱡᱮᱨ ᱯᱟ ᱡᱟᱸᱜᱟ ᱛᱮᱜᱮ ᱛᱤᱸᱜᱩᱱ ᱦᱩᱭᱩᱜᱼᱟ ᱡᱮᱠᱳᱱᱳ ᱠᱟᱹᱢᱤ ᱠᱚᱨᱟᱣ ᱦᱩᱭᱩᱜᱼᱟ ᱡᱟᱛᱮ ᱵᱷᱟᱜᱤ ᱴᱷᱤᱠ ᱥᱚᱝᱥᱟᱨᱤᱧ ᱪᱟᱞᱟᱣ ᱫᱟᱲᱮᱭᱟᱜ ᱢᱟ ᱛᱚ ᱛᱟᱨᱯᱚᱨᱮ ᱵᱟᱯᱞᱟ ᱞᱮᱠᱷᱟᱱ ᱜᱮ ᱱᱟᱯᱟᱭᱚᱜᱼᱟ ᱠᱟᱨᱚᱱ ᱵᱟᱯᱞᱟ ᱦᱚᱴᱟᱛ ᱛᱮᱢ ᱵᱟᱯᱞᱟᱜᱼᱟ ᱠᱳᱱᱚ ᱪᱤᱱᱛᱟᱹ ᱵᱷᱟᱵᱽᱱᱟ ᱵᱟᱝᱤᱫᱤᱭᱟ ᱛᱟᱦᱚᱞᱮ ᱚᱱᱟ ᱯᱚᱨᱚᱵᱚᱨᱛᱤ ᱠᱟᱞᱨᱮ ᱢᱟᱱᱮ ᱟᱹᱰᱤ ᱜᱮ ᱮᱴᱠᱮᱴᱚᱬᱮ ᱥᱨᱤᱥᱴᱤᱜᱼᱟ
ᱦᱳᱭ ᱦᱳᱭ
ᱦᱩᱸ ᱟᱨ ᱛᱟᱯᱚᱨᱮ ᱜᱤᱫᱽᱨᱟᱹ ᱠᱚ ᱧᱮᱞᱚᱜ ᱠᱟᱱᱟ ᱦᱟᱴ ᱯᱟᱛᱟ ᱵᱮᱥᱤ ᱫᱟᱬᱟᱱ ᱠᱷᱟᱹᱛᱤᱨ ᱢᱟᱱᱮ ᱩᱱᱠᱩ ᱩᱫᱽᱫᱮᱥᱚ ᱛᱟᱦᱮᱱᱟ ᱟᱵᱚ ᱦᱟᱴᱚ ᱯᱟᱛᱟ ᱵᱚᱱ ᱫᱟᱬᱟᱱᱟ ᱠᱟᱹᱴᱤᱡ ᱠᱩᱲᱤ ᱜᱤᱫᱽᱨᱟ ᱵᱚᱱ ᱨᱚᱲ ᱵᱟᱲᱟ ᱟᱠᱣᱟ ᱚᱱᱟ ᱪᱤᱱᱛᱟᱹ ᱵᱷᱟᱱᱟ ᱵᱮᱥᱤ ᱛᱟᱦᱮᱱ ᱛᱟᱵᱚᱱ
ᱩᱱᱠᱩ ᱵᱟᱱᱟᱨ ᱯᱟᱴᱟᱜᱟᱼᱟ ᱠᱚᱲᱟ ᱜᱤᱫᱽᱨᱟᱹ ᱦᱚᱸ ᱢᱤᱫᱴ ᱩᱭᱦᱟᱹᱨ ᱛᱟᱦᱮᱱ ᱛᱟᱠᱚᱣᱟᱤᱭᱟᱹ ᱠᱩᱲᱤ ᱜᱤᱫᱽᱨᱟᱹ ᱦᱚᱸ ᱚᱱᱟ ᱩᱭᱦᱟᱹᱨ ᱛᱟᱦᱮᱱ ᱛᱟᱠᱚᱣᱟ ᱡᱮ ᱵᱟᱝᱢᱟ ᱦᱤᱡᱩᱜ ᱟᱠᱚ ᱱᱚᱸᱰᱮ
ᱦᱮᱸ
ᱨᱚᱲ ᱟᱵᱚᱱᱟᱠᱚ
ᱛᱚ ᱩᱱᱠᱩᱣᱟᱜ ᱩᱫᱮᱥᱥᱚ ᱚᱱᱟᱜᱮ ᱛᱟᱦᱮᱱᱟ ᱩᱱᱠᱩᱣᱟᱜ ᱩᱫᱮᱥᱥᱚ ᱵᱟᱝ ᱛᱟᱦᱮᱱᱟ ᱡᱮ ᱟᱵᱚ ᱱᱚᱸᱰᱮ ᱫᱚ ᱪᱟᱞᱟᱣ ᱟᱵᱚᱱ ᱠᱟᱹᱴᱤᱡ ᱧᱮᱞᱟ ᱵᱷᱟᱭ ᱴᱷᱤᱠ ᱚᱱᱟ ᱩᱫᱽᱫᱮᱥᱥᱚ ᱟᱹᱰᱤ ᱠᱚᱢ ᱜᱮ ᱛᱟᱦᱮᱱ ᱛᱟᱠᱚᱣᱟ
ᱦᱮᱸ
ᱟᱨ ᱡᱟᱦᱟᱸᱭ ᱠᱚ ᱦᱚᱭᱛᱳ ᱠᱟᱹᱴᱤᱡ ᱚᱞᱚᱜ ᱯᱟᱲᱦᱟᱜ ᱠᱚ ᱵᱟᱲᱟᱭᱟ ᱩᱱᱠᱩ ᱠᱟᱹᱴᱤᱡ ᱟᱛᱳ ᱠᱚᱨᱮ ᱡᱩᱫᱤ ᱥᱚᱦᱚᱡᱳᱜᱤᱛᱟ ᱠᱚ ᱮᱢ ᱠᱮᱭᱟ
ᱦᱩᱸ
ᱡᱟᱦᱟᱸᱭ ᱠᱚ ᱢᱟᱱᱮ ᱚᱞᱚᱜ ᱯᱟᱲᱦᱟᱜ ᱥᱮ ᱨᱚᱠᱚᱢ ᱵᱟᱝᱠᱚ ᱵᱟᱲᱟᱭᱟ ᱚᱱᱟ ᱚᱲᱟᱜ ᱠᱚᱨᱮ ᱡᱩᱫᱤᱠᱚ ᱵᱩᱡᱷᱟᱹᱣ ᱠᱮᱭᱟ ᱡᱮ ᱱᱤᱭᱟᱹ ᱡᱤᱱᱤᱥ ᱠᱚ ᱠᱚᱨᱟᱣ ᱞᱮᱠᱷᱟᱱ ᱵᱷᱟᱜᱮᱜᱼᱟ ᱱᱤᱭᱟᱹ ᱠᱚ ᱵᱟᱝ ᱠᱚᱨᱟᱣ ᱞᱮᱠᱷᱟᱱ ᱜᱮ ᱵᱷᱟᱜᱮᱜᱼᱟ